ᱦᱮᱸᱜᱼᱼ
ᱦᱮᱞᱳᱣ ᱡᱚᱦᱟᱨ ᱜᱮ᱾
ᱦᱮᱸ ᱡᱚᱦᱟᱨ ᱜᱮ ᱟᱸᱡᱚᱢᱚᱜ ᱠᱟᱱᱟ ᱤᱧᱟᱜ ᱨᱚᱲ ᱠᱚ?
ᱦᱮᱸ ᱟᱸᱡᱚᱢᱚᱜᱼᱼ ᱠᱟᱱ ᱜᱮᱭᱟ᱾
ᱚᱢ ᱥᱟᱹᱜᱩᱱ ᱥᱮᱛᱟᱜ᱾
ᱥᱟᱹᱜᱩᱱ ᱥᱮᱛᱟᱜ᱾
ᱦᱮᱸ ᱫᱤᱭᱮ ᱪᱮᱜ ᱠᱚᱯᱮ ᱪᱤᱠᱟᱹᱭ ᱫᱟ?
ᱪᱮᱫ ᱦᱚᱸ ᱵᱟᱝ ᱚᱲᱟᱜ ᱠᱚᱨᱮ ᱜᱮ ᱟᱯᱮ ᱫᱚ
ᱟᱞᱮ ᱦᱚᱸ ᱚᱲᱟᱜ ᱠᱚᱨᱮ ᱜᱮ
ᱚ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ ᱟᱯᱮ ᱱᱟᱯᱟᱭ ᱵᱟᱲᱟ ᱜᱮ
ᱦᱮᱸ ᱟᱞᱮ ᱦᱚᱸ ᱱᱟᱯᱟᱭ ᱵᱟᱲᱟ ᱜᱮ
ᱚᱢ ᱡᱚᱢ ᱵᱟᱲᱟ ᱠᱚ ᱦᱩᱭᱱᱟ ᱥᱮ ᱵᱟᱝᱟ
ᱡᱚᱢ ᱵᱟᱲᱟ ᱠᱚᱫᱚ ᱟᱹᱣᱨᱤᱟᱜᱼᱟ ᱮᱠᱷᱚᱱᱳᱢ ᱟᱯᱮᱭᱟᱜ ᱠᱚᱫᱚ ᱦᱩᱭᱱᱟ ᱯᱟᱥᱮᱡ
ᱟᱦᱟ ᱟᱞᱮᱭᱟᱜ ᱦᱚᱸ ᱟᱹᱣᱨᱤ ᱦᱩᱭᱩᱜᱼᱟ
ᱚᱻᱼᱼ
ᱟᱨ ᱛᱮᱦᱮᱧ ᱢᱟ ᱦᱩᱞ ᱢᱟᱦᱟ ᱠᱟᱱ ᱫᱚ ᱟᱫᱚ ᱱᱤᱡᱮ ᱜᱮ ᱢᱟᱱᱟᱣ ᱵᱟᱲᱟ ᱠᱮᱫᱟ ᱯᱮ ᱥᱮ ᱵᱟᱝ-ᱟ
ᱟᱹᱣᱨᱤ-ᱟ ᱢᱟᱱᱟᱣ ᱦᱩᱭᱩᱜᱼᱟ ᱳᱭ ᱟᱫᱚ ᱩᱱᱟᱹᱜ ᱞᱚᱜᱚᱱ ᱫᱚ ᱵᱟᱝᱠᱚ ᱢᱟᱱᱟᱣ ᱛᱟᱞᱮ ᱜᱮᱭᱟ ᱟᱨᱠᱤ ᱠᱟᱹᱴᱤᱡ ᱵᱮᱲᱟ ᱧᱚᱜ ᱠᱟᱛᱮᱜ
ᱚ
ᱟᱞᱮ ᱥᱮᱱ ᱨᱮᱦᱚᱸ ᱢᱟᱱᱟᱣ ᱵᱟᱲᱟ ᱟᱹᱣᱨᱤ ᱞᱮ ᱟᱹᱣᱨᱤ ᱠᱚ ᱢᱟᱱᱟᱣᱟ ᱱᱟᱦᱟ, ᱢᱟᱱᱟᱣ ᱦᱩᱭᱩᱜᱼᱟ ᱱᱟᱦᱟᱜ ᱤᱱᱠᱟᱹ ᱱᱚᱴᱟ ᱫᱚᱥᱴᱟ ᱠᱚᱥᱮᱫ᱾
ᱚᱸᱻ ᱦᱮᱸ ᱟᱫᱚ, ᱟᱫᱚ ᱥᱟᱱᱟᱢ ᱦᱚᱲ ᱵᱟᱠᱚ ᱦᱮᱡ ᱞᱮᱱᱠᱷᱟᱱ ᱪᱤᱠᱟᱹᱛᱮ ᱢᱟᱱᱟᱣ ᱫᱚ ᱜᱟᱱᱚᱜᱼᱟ᱾
ᱦᱳᱭ ᱦᱳᱭ᱾
ᱟᱸᱻ ᱦᱚᱲ ᱦᱚᱸ ᱦᱮᱡ ᱫᱚᱨᱠᱟᱨ ᱛᱚ᱾
ᱦᱮᱸ ᱮᱠᱫᱚᱢ᱾
ᱢᱤᱜᱴᱮᱱ ᱵᱟᱨᱭᱟ ᱢᱤᱜᱴᱮᱱ ᱵᱟᱨᱭᱟ ᱦᱚᱲ ᱛᱮᱫᱚ ᱵᱟᱝ ᱠᱚᱨᱟᱣ ᱜᱟᱱᱚᱜᱼᱟ᱾
ᱦᱮᱸ᱾
ᱟᱫᱚ ᱚᱱᱟᱜᱮ ᱢᱟᱱᱟᱣ, ᱢᱟᱱᱟᱣ ᱦᱩᱭᱩᱜᱼᱟ ᱟᱫᱚ ᱪᱮᱜ ᱞᱮᱠᱟ ᱵᱚᱞᱛᱮ ᱠᱟᱹᱴᱤᱡ ᱚᱱᱩᱥᱴᱷᱟᱱ ᱠᱚᱠᱚ ᱫᱚᱦᱚ ᱵᱟᱲᱟ ᱟᱠᱟᱜᱼᱟ᱾
ᱳ᱾
ᱢᱤᱜᱴᱟᱝ ᱵᱟᱨᱭᱟ᱾ ᱚᱱᱮ ᱚᱱᱠᱟ ᱡᱮᱢᱚᱱ ᱜᱤᱫᱽᱨᱟᱹ ᱠᱚ ᱚᱱᱚᱚᱲᱦᱮᱸᱜ ᱠᱚ ᱞᱟᱹᱭ ᱟᱠᱚ᱾ ᱛᱟᱨᱯᱚᱨᱮ ᱟᱨ ᱜᱟᱭᱟᱱ ᱢᱤᱜᱴᱮᱱ ᱵᱟᱨᱭᱟ ᱠᱚ ᱫᱚᱦᱚ ᱠᱟᱜᱼᱟ ᱠᱟᱹᱴᱤᱡ ᱜᱤᱫᱽᱨᱟᱹᱣᱟᱜ ᱜᱟᱭᱟᱱ ᱟᱨᱠᱤ᱾ ᱚᱱᱟ
ᱟᱪᱪᱷᱟ᱾
ᱦᱳᱭ ᱚᱱᱟ ᱠᱚᱜᱮ ᱦᱩᱭᱩᱜ, ᱦᱩᱭᱩᱜ ᱞᱟᱹᱜᱤᱫᱼᱟ᱾
ᱚᱻ ᱟᱞᱮ ᱥᱮᱫ ᱦᱚᱸ ᱚᱱᱠᱟᱜᱮ ᱯᱩᱭᱞᱩ ᱫᱚ, ᱚᱱᱠᱟ ᱚᱱᱩᱥᱴᱷᱟᱱ ᱠᱚᱫᱚ ᱪᱮᱫ ᱦᱚᱸ ᱵᱟᱹᱪᱩᱜ ᱵᱟᱝ ᱦᱩᱭᱩᱜ ᱜᱮᱭᱟ ᱟᱞᱮ ᱱᱚᱰᱮ ᱫᱚ᱾ ᱟᱞᱮ ᱫᱚ ᱥᱩᱫᱷᱩ ᱦᱩᱭᱩᱜᱼᱟ, ᱥᱤᱫᱩ ᱠᱟᱱᱩ ᱣᱟᱜ ᱢᱩᱨᱛᱤ ᱨᱮ ᱵᱟᱦᱟ ᱢᱟᱞᱟ ᱠᱚ ᱟᱨᱟᱣ ᱤᱱᱟᱹᱜᱮ ᱟᱫᱚ ᱪᱮᱫ ᱚᱱᱠᱟ ᱫᱚ ᱪᱮᱫ ᱦᱚᱸ ᱵᱟᱝ ᱦᱩᱭᱩᱜ ᱜᱮᱭᱟ᱾
ᱚᱻ ᱟᱹᱰᱤ ᱱᱟᱯᱟᱭ᱾
ᱦᱳᱭ᱾
ᱟᱨ, ᱛᱟᱨ ᱟᱨ ᱯᱟᱥᱮ ᱠᱚᱨᱮ ᱦᱩᱭᱩᱜ ᱠᱟᱱᱟ ᱥᱮ ᱵᱟᱝ ᱟᱯᱮ ᱯᱟᱥᱮ?
ᱦᱮᱸ ᱦᱮᱸ ᱦᱩᱭᱩᱜ ᱜᱮᱭᱟ᱾
ᱯᱟᱥᱟ ᱯᱟᱥᱮ ᱚᱱᱛᱮ ᱠᱚᱨᱮ ᱫᱚ ᱪᱮᱜ ᱞᱮᱠᱟ ᱦᱩᱭᱩᱜ ᱜᱮᱭᱟ?
ᱩᱸ ᱚᱱᱛᱮ ᱠᱚᱨᱮ ᱦᱚᱸ ᱵᱟᱝ ᱪᱟᱞᱟᱣ ᱵᱟᱝ ᱧᱮᱞ ᱵᱟᱲᱟ ᱦᱩᱭ ᱠᱟᱱᱟ, ᱚᱱᱛᱮ ᱫᱚ ᱪᱮᱫ ᱞᱮᱠᱟ ᱦᱩᱭᱩᱜ ᱜᱮᱭᱟ ᱢᱳᱴᱟᱢᱩᱴᱤ ᱦᱩᱭᱩᱜ ᱜᱮᱭᱟ ᱟᱫᱚ ᱱᱟᱦᱟᱜ ᱩᱱᱟᱹᱜ ᱱᱚᱣᱟ ᱫᱚ ᱵᱟᱝ ᱧᱮᱞ ᱦᱩᱭ ᱠᱟᱱᱟ᱾
ᱟᱪᱪᱷᱟ ᱟᱪᱪᱷᱟ᱾
ᱦᱳᱭ᱾ ᱟᱫᱚ ᱱᱤᱛᱚᱜ ᱫᱚ ᱪᱮᱜ ᱠᱚᱵᱤᱱ ᱪᱤᱠᱟᱹ ᱵᱟᱲᱟᱭ ᱜᱮᱛᱮ ᱟᱵᱤᱱ ᱫᱚ?
ᱪᱮᱜ ᱦᱚ ᱵᱟᱝ ᱟᱹᱞᱤᱧ ᱫᱚ ᱢᱮᱨᱚᱢ ᱠᱚᱞᱤᱧ ᱜᱩᱯᱤ ᱵᱟᱲᱟᱭ ᱜᱮᱭᱟ᱾
ᱚᱻ ᱯᱟᱲᱦᱟᱜ ᱠᱚᱫᱚ ᱟᱲᱟᱜ ᱜᱤᱰᱤ ᱠᱟᱫᱟ ᱵᱤᱱ?
ᱦᱮᱸ ᱟᱲᱟᱜ ᱜᱤᱰᱤᱭ ᱠᱟᱫᱟᱞᱤᱧ᱾
ᱛᱚ ᱛᱤᱱᱟᱹᱜ ᱫᱷᱟᱨᱤᱡ ᱵᱤᱱ ᱯᱟᱲᱦᱟᱣ ᱞᱮᱱᱟ?
ᱮᱸᱜ ᱮᱭᱤᱪ ᱮᱥ ᱞᱤᱧ ᱠᱟᱴᱟᱣ ᱠᱟᱱᱟ᱾
ᱳ᱾
ᱟᱫᱚ ᱢᱤ ᱫᱷᱟᱣ ᱞᱤᱧ ᱠᱟᱴᱟᱣᱮᱱ ᱠᱷᱟᱱ ᱟᱫᱚ ᱯᱟᱲᱦᱟᱜ ᱠᱚᱦᱚᱸ ᱵᱟᱝ ᱥᱟᱞ ᱫᱚ ᱦᱩᱭᱩᱜ ᱠᱟᱱᱟ ᱵᱟᱭᱤᱥ᱾
ᱳ ᱾ ᱟᱫᱚ ᱤᱱᱟᱹ ᱯᱚᱨᱮ ᱜᱮ ᱟᱫᱚ ᱵᱟᱹᱵᱤᱱ ᱯᱟᱲᱦᱟᱜ ᱠᱟᱱᱟ᱾
ᱟᱫᱚ ᱵᱟᱹᱞᱤᱧ ᱯᱟᱲᱦᱟᱣ ᱞᱮᱱᱟ, ᱯᱟᱲᱦᱟᱣ ᱠᱚᱦᱚᱸ ᱰᱷᱤᱞᱟᱹ ᱪᱟᱵᱟᱭᱮᱱᱟ᱾ ᱟᱫᱚ, ᱠᱟᱴᱟᱣ ᱱᱟᱞᱤᱧ ᱢᱤᱜ ᱫᱷᱟᱣ ᱟᱫᱚ ᱵᱟᱹᱞᱤᱧ ᱮᱢ ᱞᱮᱜᱼᱟ ᱯᱚᱨᱮᱨ ᱵᱟᱨ ᱫᱚ᱾
ᱚ᱾
ᱟᱫᱚ ᱦᱤᱛᱳᱜ ᱫᱚ ᱢᱮᱨᱚᱢ ᱠᱚᱜᱮ ᱜᱩᱯᱤ ᱵᱟᱲᱟᱭ ᱦᱩᱭᱩᱜᱼᱟ ᱚᱲᱟᱜ ᱠᱚᱨᱮᱜ ᱜᱮ᱾ ᱠᱟᱹᱢᱤ ᱵᱟᱲᱟ᱾ ᱵᱟᱝ ᱵᱟᱝ ᱚᱱᱟ ᱠᱚᱫᱚ ᱟᱣᱨᱤᱭᱟᱜᱼᱟ᱾
ᱚᱦᱚ
ᱟᱨ ᱦᱩᱸ ᱦᱚᱞᱟ ᱟᱯᱮ ᱥᱮᱫ ᱪᱮᱫ ᱞᱮᱠᱟ ᱛᱟᱦᱮᱸ ᱠᱟᱱᱟ ᱫᱟᱜ ᱠᱮᱫᱟᱭ ᱪᱮᱫ ᱞᱮᱠᱟ?
ᱦᱮᱸ ᱟᱞᱮ ᱥᱮᱫ ᱢᱟ ᱫᱚᱢᱮ ᱫᱟᱜ ᱠᱮᱫᱟᱭ᱾ ᱦᱚᱞᱟ ᱢᱟ ᱥᱮᱛᱟᱜ ᱠᱷᱚᱱᱟᱜ ᱜᱮ ᱫᱟᱜᱮ ᱛᱟᱦᱮᱸᱜ, ᱱᱚᱜᱼᱚᱭ ᱱᱤᱛᱚᱜ ᱦᱚᱸᱭ ᱫᱟᱜᱮᱫ ᱜᱮᱭᱟ᱾
ᱚ ᱱᱤᱛᱚᱜ ᱦᱚᱸ ᱫᱟᱜ ᱮᱫ ᱜᱮᱭᱟ ᱵᱟᱝ ᱫᱚᱢᱮ ᱡᱳᱨ ᱜᱮ?
ᱦᱩᱸ ᱫᱚᱢᱮ ᱡᱳᱨ ᱜᱮ ᱫᱟᱜ ᱫᱟᱭ᱾
ᱚᱸ ᱟᱨ ᱛᱟᱞᱦᱮ ᱦᱩᱞ ᱢᱟᱦᱟ ᱢᱟᱱᱟᱣ ᱫᱚ ᱪᱮᱫ ᱞᱮᱠᱟ ᱠᱟᱛᱮ ᱦᱩᱭᱩᱜᱼᱟ, ᱡᱩᱫᱤ ᱫᱟᱜ
ᱟᱫᱚ ᱚᱱᱠᱟ ᱠᱟᱛᱮᱫ ᱜᱮ ᱡᱟᱦᱟᱸ ᱞᱮᱠᱟ ᱛᱮ ᱢᱟᱱᱟᱣ ᱦᱩᱭᱩᱜᱼᱟ ᱱᱦᱟᱸᱜ᱾ ᱟᱫᱚ ᱩᱱᱟᱹᱜ ᱱᱤᱛᱚᱜ ᱫᱚ ᱩᱱᱟᱹᱜ ᱡᱟᱹᱥᱛᱤ ᱫᱚ ᱵᱟᱭ ᱫᱟᱜ ᱮᱫᱟ ᱱᱤᱛᱚᱜ ᱫᱚ ᱠᱟᱹᱡ ᱠᱟᱹᱡ ᱮ ᱡᱚᱨᱚ ᱵᱟᱲᱟᱭᱫᱟ᱾
ᱚ ᱟᱫᱚ ᱢᱟᱱᱮ ᱵᱚᱱᱫᱚ ᱠᱟᱛᱮᱜ ᱯᱮ ᱪᱟᱞᱟᱜᱼᱟ, ᱫᱟᱜ ᱵᱚᱱᱫᱚ ᱞᱮᱜᱮ ᱛᱟᱨᱯᱚᱨᱮ ᱥᱮ ᱪᱮᱫ? ᱦᱳᱭ᱾ ᱱᱟᱯᱟᱭ ᱜᱮ ᱟᱨᱻᱟᱨᱻᱟᱨ ᱪᱮᱫ ᱠᱚ ᱞᱟᱹᱭᱟ ᱟᱨ ᱚᱠᱚᱭ ᱯᱩᱡᱟᱹᱭ ᱛᱟᱯᱮ ᱜᱮᱭᱟ ᱚᱸᱰᱮ ᱫᱚ? ᱟᱯᱮ ᱨᱮᱱ ᱟᱹᱛᱩ ᱨᱮᱱ ᱱᱟᱭᱠᱮ ᱵᱟᱵᱟ? ᱥᱮ ᱚᱠᱟ ᱚᱨᱦᱚᱸ ᱱᱟᱭᱠᱮ ᱯᱮ ᱫᱚᱦᱚ ᱠᱟᱫ ᱠᱚᱣᱟ?
ᱦᱳᱭ ᱟᱹᱛᱩ ᱨᱮᱱ ᱱᱟᱭᱠᱮ ᱵᱟᱵᱟ ᱜᱮ, ᱯᱩᱡᱟᱹ ᱤᱭᱟᱹᱭ ᱜᱮᱭᱟ ᱵᱚᱸᱜᱟᱭ ᱜᱮᱭᱟ᱾
ᱚᱸ ᱟᱨ ᱟᱹᱵᱤᱱ ᱫᱚ ᱛᱟᱦᱚᱞᱮ ᱛᱤᱱᱟᱹᱜ? ᱛᱤᱱᱟᱹᱜ ᱨᱮᱵᱤᱱ ᱯᱟᱲᱦᱟᱜ ᱠᱟᱱ
ᱟᱹᱞᱤᱧ ᱟᱹᱞᱤᱧ ᱫᱚ ᱤᱭᱟᱹ ᱮᱢ ᱮ ᱞᱤᱧ ᱠᱚᱢᱯᱞᱤᱴ ᱠᱟᱫ ᱛᱮ, ᱟᱫᱚ ᱱᱤᱛᱚᱜ ᱫᱚ ᱵᱟᱹᱞᱤᱧ ᱯᱟᱲᱦᱟᱜ ᱠᱟᱱᱟ ᱯᱟᱲᱦᱟᱜ ᱠᱚᱞᱤ ᱟᱲᱟᱜ ᱟᱲᱟᱜ ᱜᱤᱰᱤ ᱠᱟᱫᱟ ᱾
ᱚ ᱟᱪᱪᱷᱟ᱾ ᱱᱚᱝᱠᱟ ᱟᱨ ᱴᱤᱭᱩᱥᱮᱱ ᱠᱚ ᱵᱟᱹᱵᱤᱱ ᱯᱟᱲᱦᱟᱣ ᱠᱚᱜᱮᱭᱟ?
ᱩᱸ ᱵᱟᱝ ᱵᱟᱹᱞᱤᱧ ᱯᱟᱲᱦᱟᱣ ᱠᱚᱜᱮᱭᱟ᱾
ᱟᱫᱚ ᱩᱱᱟᱹᱜ ᱵᱤᱱ ᱯᱟᱲᱦᱟᱣ ᱠᱟᱱᱟ ᱛᱚ ᱟᱫᱚ ᱴᱤᱭᱩᱥᱚᱱ ᱠᱚᱦᱚᱸ, ᱯᱟᱲᱦᱟᱣ ᱫᱚ ᱜᱟᱹᱱᱚᱜ ᱛᱟᱵᱤᱱ ᱜᱮᱭᱟ᱾
ᱦᱳᱭᱻᱦᱳᱭ᱾ ᱟᱫᱚ ᱚᱱᱠᱟᱱᱟᱜ ᱜᱮ ᱪᱤᱱᱛᱟᱹ ᱵᱷᱟᱵᱽᱱᱟ ᱠᱚ ᱦᱩᱭᱩᱜ ᱠᱟᱱᱟ ᱡᱮ, ᱴᱤᱭᱩᱥᱚᱱ ᱠᱚ ᱯᱟᱲᱦᱟᱣ ᱦᱩᱭᱩᱜᱼᱟ, ᱱᱷᱟᱜ ᱜᱤᱫᱽᱨᱟᱹ ᱠᱚ ᱾
ᱦᱳᱭ ᱮᱠᱷᱚᱱ ᱛᱚ ᱮᱠᱷᱚᱱ ᱛᱚ ᱪᱟᱹᱠᱨᱤ ᱠᱚᱨᱮᱱᱟᱜ ᱦᱚᱸ ᱠᱳᱱᱳ ᱴᱷᱤᱠᱟᱹᱱ ᱵᱟᱹᱱᱩᱜᱼᱟ᱾
ᱦᱳᱭ᱾
ᱦᱩᱸ
ᱚᱸᱻ ᱟᱞᱮ ᱥᱮᱫ ᱦᱚᱸ ᱥᱤᱛᱩᱝ ᱠᱟᱜᱼᱟᱭ ᱟᱞᱮ ᱥᱮᱫ ᱫᱚ ᱟᱸ ᱫᱟᱜ ᱫᱚ ᱵᱟᱭ ᱫᱟᱜᱮᱼᱟ ᱟᱞᱮ ᱥᱮᱫ ᱫᱚ, ᱦᱚᱞᱟ ᱢᱟ ᱫᱚᱢᱮ ᱫᱟᱜ ᱠᱮᱫᱟᱭ᱾ ᱦᱚᱞᱟ ᱢᱟ ᱫᱚᱢᱮ ᱥᱤᱛᱩᱝ ᱢᱟᱱᱮ ᱫᱟᱜ ᱠᱮᱜᱟᱭ ᱛᱮᱦᱮᱸᱧ ᱫᱚᱢᱮ ᱥᱤᱛᱩᱝ ᱠᱟᱜᱼᱟᱭ ᱥᱮᱛᱟᱜ ᱠᱷᱚᱱᱟᱜ᱾
ᱳ
ᱟᱞᱮ ᱱᱚᱛᱮ ᱢᱟ ᱥᱮᱛᱟᱜ ᱠᱷᱚᱱᱟᱜ ᱜᱮ ᱫᱟᱜᱽ ᱮᱫᱟᱭ, ᱦᱚᱞᱟ ᱦᱚᱭ ᱫᱟᱜ ᱠᱮᱫᱟ ᱛᱮᱦᱮᱸᱧ ᱦᱚᱭ ᱫᱟᱜ ᱠᱮᱫᱟᱢ ᱛᱮᱦᱮᱸᱧ ᱦᱚᱸ ᱫᱟᱜᱮ ᱜᱮᱭᱟ, ᱟᱨ ᱪᱮᱫ
ᱚᱸᱻ᱾
ᱦᱮᱜ ᱮᱸ
ᱟᱪᱪᱷᱟ ᱟᱯᱮᱥᱮᱫ ᱪᱮᱫ ᱫᱟᱸᱥᱟᱭ ᱮᱱᱮᱡ ᱠᱚ ᱦᱩᱭᱩᱜ ᱜᱮᱭᱟ ᱥᱮ ᱵᱟᱝ?
ᱫᱟᱸᱥᱟᱭ ᱮᱱᱮᱡ ᱠᱚ ᱦᱮᱸ ᱦᱩᱭᱩᱜ ᱜᱮᱭᱟ᱾
ᱚᱻ᱾ ᱟᱪᱪᱷᱟ ᱛᱤ ᱛᱤᱱᱟᱹᱜ ᱫᱤᱱ ᱠᱚ ᱮᱱᱮᱡ ᱢᱟᱱᱮ ᱫᱚᱱ ᱠᱚ ᱪᱟᱞᱟᱜ ᱜᱮᱭᱟ, ᱫᱟᱸᱥᱟᱭ ᱫᱚᱱ? ᱢᱮᱱᱟᱢ ᱜᱮᱭᱟ
ᱤᱱᱟᱹ ᱢᱟ ᱦᱟᱸᱜ ᱵᱟᱹᱧ ᱵᱟᱰᱟᱭᱟ ᱴᱷᱤᱠ ᱴᱷᱟᱠ, ᱟᱹᱞᱤᱧ ᱢᱟ ᱵᱟᱹᱞᱤᱧ ᱵᱟᱰᱟᱭᱟ ᱛᱤᱱᱟᱹᱜ ᱫᱤᱱ ᱟᱯᱮ ᱥᱮᱫ ᱦᱩᱭᱩᱜ ᱜᱮᱭᱟ?
ᱚ ᱵᱟ ᱱᱟ ᱵᱤᱱ ᱪᱟᱞᱟᱣ ᱵᱟᱲᱟ ᱠᱟᱱᱟ ᱫᱟᱸᱥᱟᱭ ᱫᱚᱱ?
ᱟᱠᱟᱱᱟ ᱟᱞᱤᱧ ᱫᱚ ᱟᱹᱞᱤ ᱞᱤᱧ ᱟᱸᱡᱚᱢ ᱵᱟᱲᱟ ᱟᱠᱟᱫᱟ ᱦᱩᱭ ᱵᱟᱲᱟᱜ ᱜᱮᱭᱟ ᱟᱫᱚ ᱚᱱᱟ ᱠᱚᱫᱚ ᱵᱟᱝ ᱵᱟᱝ ᱪᱟᱞᱟᱣ ᱵᱟᱲᱟ ᱦᱩᱭ ᱟᱠᱟᱱᱟ᱾
ᱚ ᱟᱯᱮ ᱥᱮᱫ ᱫᱚ ᱛᱟᱦᱚᱞᱮ ᱠᱚ ᱫᱟᱸᱥᱟᱭ ᱠᱚ ᱫᱚᱱ ᱜᱮᱭᱟ ᱠᱚ ᱥᱮ ᱵᱟᱝ?
ᱦᱮᱸ ᱟᱸᱡᱚᱢ ᱵᱟᱲᱟ ᱦᱩᱭ ᱟᱠᱟᱱᱟ ᱡᱮ ᱫᱚᱱ ᱜᱮᱭᱟ ᱠᱚ ᱛᱚ ᱟᱫᱚ ᱚᱱᱟ ᱠᱚᱨᱮ ᱵᱟᱝ ᱪᱟᱞᱟᱣ ᱦᱩᱭ ᱟᱠᱟᱱᱟ᱾ ᱛᱚ ᱟᱫᱚ ᱩᱱᱟᱹᱜ ᱫᱚ ᱦᱟᱸᱜ ᱵᱟᱲᱟᱭ ᱵᱟᱹᱪᱩᱜᱼᱟ ᱢᱟᱱᱮ ᱪᱮᱫᱠᱟ ᱪᱮᱫᱠᱟ ᱪᱮᱫ ᱤᱭᱟᱹ ᱠᱚ ᱦᱩᱸ
ᱟᱞᱮ ᱦᱚᱸᱠᱚ ᱫᱚᱱ ᱜᱮᱭᱟ ᱟᱞᱮ ᱥᱮᱫ ᱫᱚ ᱪᱟᱞᱟᱜ ᱫᱚᱱ ᱠᱚ ᱫᱟᱸᱥᱟᱭ ᱫᱚᱱ ᱠᱚ ᱟᱫᱚ
ᱦᱮᱸ
ᱟᱨ ᱚᱱᱟᱫᱚ ᱚᱱᱟ ᱢᱟ ᱫᱩᱨᱜᱟᱹ ᱯᱩᱡᱟᱹ ᱥᱚᱢᱚᱭ ᱫᱚᱱ ᱦᱩᱭᱩᱜᱼᱟ ᱫᱟᱸᱥᱟᱭ ᱫᱚᱱ ᱢᱟ᱾
ᱦᱮᱸ ᱦᱮᱸ
ᱟᱫᱚ ᱪᱟᱞᱟᱜ ᱜᱮᱭᱟ
ᱦᱮᱸ ᱱᱮᱴᱳᱣᱟᱨᱠ ᱠᱟᱹᱴᱤᱡ ᱮ ᱯᱨᱚᱵᱞᱮᱢᱮᱫ ᱛᱟᱹᱵᱤᱱᱟ ᱟᱹᱵᱤᱱᱟᱜ ᱵᱟᱝ ᱟᱸᱡᱚᱢᱚᱜ ᱠᱟᱱᱟ᱾ ᱦᱮᱞᱳ ᱦᱮᱞᱳ